ᱦᱮᱞᱳ
ᱦᱮᱸ ᱜᱚᱝᱠᱮ ᱞᱟᱹᱭᱮᱫᱟᱹᱧ ᱡᱚᱦᱟᱨ ᱜᱮ
ᱦᱳᱭ ᱡᱚᱦᱟᱨᱜ ᱜᱮ ᱡᱚᱦᱟᱨᱜ ᱜᱮ
ᱟᱨ ᱱᱟᱯᱟᱭ ᱵᱟᱲᱟ ᱜᱮ
ᱦᱳᱭ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ ᱢᱮᱱᱟᱜ ᱵᱮᱱᱟ ᱟᱨ ᱚᱲᱟᱜ ᱠᱚᱨᱮ ᱪᱮᱫ ᱞᱮᱠᱟ᱾
ᱦᱮ ᱚᱲᱟᱜ ᱠᱚᱨᱮ ᱦᱚᱸ ᱱᱟᱯᱟᱭ ᱵᱟᱲᱟ ᱜᱮ ᱟᱨ ᱤᱧ ᱦᱚᱸ ᱱᱟᱯᱟᱭ ᱵᱟᱲᱟ ᱜᱮ ᱢᱟᱭ ᱦᱩᱜ ᱟᱫᱚ ᱪᱮᱫ ᱞᱮᱠᱟ ᱚᱱᱛᱮᱱᱟᱜ ᱦᱚᱭᱦᱤᱥᱤᱫ ᱠᱚ?
ᱦᱳᱭ ᱦᱤᱸᱥᱤᱫ ᱠᱚᱫᱚ ᱠᱤᱪᱷᱩ ᱫᱤᱱ ᱠᱷᱚᱱ ᱜᱮ ᱟᱫᱚ ᱟᱹᱰᱤ ᱡᱳᱨ ᱥᱤᱛᱩᱝ ᱠᱟᱱᱛᱮ ᱩᱫᱽᱜᱟᱹᱨ ᱠᱟᱱᱛᱮ ᱛᱮ ᱟᱫᱚ ᱵᱟᱹᱲᱤᱡ ᱜᱮ ᱟᱹᱭᱠᱟᱹᱜ ᱠᱟᱱᱟ, ᱟᱫᱚ ᱛᱮᱦᱮᱱ ᱫᱚ ᱱᱤᱛᱚᱜ ᱢᱟᱪᱷᱟ ᱛᱷᱚᱲᱟ ᱨᱤᱢᱤᱞ ᱨᱮ ᱨᱟᱠᱟᱵ ᱠᱟᱜ ᱛᱮ ᱟᱫᱚ ᱫᱟᱜ ᱦᱤᱡᱩᱜᱼᱟ ᱚᱱᱠᱟ ᱟᱹᱭᱠᱟᱹᱜ ᱛᱮ ᱦᱩᱰᱩᱨ ᱵᱟᱲᱟᱭ ᱫᱟᱭ, ᱛᱚ ᱦᱤᱡᱩᱜ ᱠᱟᱱᱟ ᱥᱮ ᱵᱟᱝ ᱦᱤᱡᱩᱜ ᱠᱟᱱᱟ ᱦᱟᱸᱜ ᱧᱮᱞᱚᱜ ᱜᱮᱭᱟ!
ᱟᱹᱭᱠᱟᱹᱜ ᱠᱟᱱ ᱜᱮᱭᱟ ᱚᱠᱟ ᱫᱷᱟᱨᱮ ᱨᱮᱫᱚ ᱫᱟᱜ ᱮ ᱡᱟᱹᱲᱤᱭᱮᱜ ᱜᱮᱭᱟ ᱵᱟᱝ ᱫᱚ ᱵᱟᱝ, ᱦᱮᱜᱼᱮᱸ ᱠᱷᱟᱱᱮ ᱢᱟᱲᱟᱝ ᱜᱤᱧ ᱜᱟᱞᱢᱟᱨᱟᱣ ᱠᱮᱜ ᱜᱮᱭᱟ, ᱟᱫᱚ ᱤᱱᱟᱹ ᱞᱮᱠᱟᱨᱤᱧ ᱵᱟᱲᱟᱭ ᱠᱮᱫᱟ ᱚᱠᱟ ᱥᱮᱫ ᱫᱚ ᱫᱟᱜ ᱫᱚᱭ ᱡᱟᱹᱲᱤᱭᱮᱜ ᱜᱮᱭᱟ ᱟᱨᱠᱤ ᱦᱮᱸ ᱥᱮ ᱾
ᱦᱳᱭ ᱦᱳᱭ, ᱟᱨ ᱤᱭᱟᱹ ᱠᱚᱫᱚ ᱪᱮᱫ ᱠᱚ ᱢᱮᱛᱟᱜᱼᱟ ᱦᱮᱸ,
ᱟᱯᱮᱥᱮᱫ ᱫᱚ ᱢᱟᱜ ᱢᱚᱬᱮ ᱠᱚᱫᱚ ᱦᱩᱭᱩᱜ ᱜᱮᱭᱟ ᱥᱮ ᱵᱟᱝ ᱛᱟᱦᱚᱞᱮ?
ᱦᱳᱭ ᱚᱱᱟ ᱠᱚᱫᱚ ᱦᱳᱭ ᱫᱚ ᱦᱳᱭ ᱜᱮ ᱾
ᱦᱮᱸ ᱾
ᱛᱷᱚᱲᱟ ᱥᱟᱺᱜᱤᱧ ᱧᱟᱜ ᱢᱟ ᱪᱷᱟᱭᱟ ᱧᱚᱜ ᱟᱨ ᱦᱩᱭᱮᱱ ᱛᱟᱦᱮᱱᱟ ᱚᱱᱟ ᱠᱚᱫᱚ ᱾
ᱚ ᱟᱪᱪᱷᱟ ᱟᱪᱪᱷᱟ ᱟᱪᱪᱷᱟ ᱦᱟᱭ ᱦᱳᱠ, ᱟᱫᱚ ᱛᱟᱦᱚᱞᱮ ᱟᱯᱮ ᱫᱚ ᱵᱟᱦᱟ ᱜᱮ ᱠᱷᱟᱞ ᱵᱟᱝ?
ᱦᱳᱭ ᱦᱳᱭ ᱾
ᱟᱫᱚ ᱜᱚᱝᱠᱮ ᱛᱟᱦᱚᱞᱮ ᱢᱮᱱᱫᱟᱹᱧ ᱤᱭᱟᱹ ᱵᱟᱦᱟ ᱨᱮᱫᱚ ᱪᱮᱫᱞᱮᱠᱟ ᱯᱮ ᱫᱟᱲᱮ ᱠᱚᱫᱚ ᱚᱠᱟ ᱞᱮᱠᱟᱱ ᱠᱚᱯᱮ ᱟᱨᱠᱤ ᱠᱚᱜᱮᱭᱟ?
ᱦᱳᱭ, ᱵᱟᱦᱟᱨᱮ!
ᱦᱳᱭ ᱾
ᱚᱭ ᱵᱟᱦᱟᱨᱮ ᱚᱭ ᱩᱝᱠᱩ ᱥᱤᱢ ᱠᱚᱜᱮ ᱠᱚ ᱾
ᱫᱟᱲᱮ ᱫᱚ ᱥᱤᱢ ᱠᱚ ᱜᱮ ᱤᱭᱟᱹ ᱠᱚ ᱛᱟᱦᱮᱱᱟᱠᱚ ᱤᱭᱟᱹ ᱠᱚ ᱛᱟᱦᱮᱱᱟᱞᱮ ᱩᱝᱠᱩ ᱜᱮ, ᱟᱨ ᱵᱟᱡᱮ ᱫᱟᱲᱮ ᱫᱚ ᱵᱟᱝ ᱾
ᱟᱪᱪᱷᱟ, ᱡᱟᱭ ᱦᱳᱠ ᱟᱫᱚ ᱛᱟᱞᱦᱮ ᱜᱚᱝ ᱠᱮ ᱤᱭᱟᱹ ᱦᱮᱸᱻ ᱱᱟᱭᱠᱮ ᱛᱚ ᱤᱫᱤ ᱦᱩᱭᱩᱜᱼᱟ ᱟᱫᱚ ᱱᱟᱭᱠᱮ ᱤᱫᱤ ᱥᱚᱢᱚᱡ ᱛᱟᱦᱚᱞᱮ ᱵᱚᱸᱜᱟ ᱵᱩᱨᱩ ᱠᱚ ᱳᱰᱳᱝ ᱚᱜ ᱜᱮᱭᱟ ᱠᱚ ᱥᱮ ᱵᱟᱝ?
ᱦᱳᱭ ᱾ ᱩᱱᱥᱩᱢᱟᱹᱭ ᱤᱫᱮ ᱦᱩᱭᱩᱜᱼᱟ ᱩᱱᱥᱩᱢᱟᱹᱭ ᱩᱰᱩᱝ ᱜᱚᱜ ᱜᱮᱭᱟ ᱠᱚ ᱱᱟᱭᱠᱮ ᱤᱫᱮ ᱥᱚᱢᱚᱭ ᱾
ᱳᱰᱳᱝᱚᱜ ᱳᱰᱳᱝ ᱵᱟᱲᱟ ᱳᱰᱚᱝ ᱜᱚᱜ ᱜᱮᱭᱟ ᱠᱚ ᱵᱚᱞᱮ ᱦᱳᱭ ᱾
ᱡᱟᱭ ᱦᱳᱠ ᱟᱫᱚ ᱩᱱ ᱚᱠᱛᱚ ᱫᱚ ᱩᱝᱠᱩ ᱫᱚ ᱛᱟᱦᱚᱞᱮ ᱚᱱᱟ ᱡᱟᱦᱟᱸ ᱵᱚᱸᱜᱟ ᱵᱩᱨᱩ ᱠᱚ ᱦᱩᱭᱩᱜ ᱠᱟᱱᱟ ᱟᱫᱚ ᱩᱱᱠᱩ ᱵᱚᱸᱜᱟ ᱵᱩᱨᱩ ᱠᱚᱫᱚ ᱠᱚ ᱟᱠᱚ ᱠᱚ ᱪᱮᱯᱮᱪ ᱠᱚᱣᱟ ᱥᱮ ᱢᱟᱱᱮ ᱮᱠᱳ ᱥᱤᱢ ᱠᱚ ᱡᱟᱦᱟᱸ ᱢᱮᱱᱟᱜ ᱟᱠᱟᱫ ᱠᱚᱫᱚ ᱦᱟᱝ ᱪᱮᱞᱮ ᱯᱮ ᱵᱚᱸᱜᱟᱭᱮᱫ ᱠᱚᱣᱟ? ᱟᱫᱚ ᱩᱱᱠᱩ ᱠᱚ ᱪᱮᱯᱮᱡ ᱠᱚᱣᱟ ᱠᱚᱥᱮ ᱵᱟᱝ ᱠᱚ ᱪᱮᱯᱮᱡ ᱜᱮᱭᱟ ᱚᱱᱟ?
ᱳᱭ ᱩᱝᱠᱩ ᱠᱚᱫᱚ ᱫᱟᱬᱮ ᱠᱚᱫᱚ ᱡᱟᱦᱟᱸᱭ ᱢᱮᱱᱟᱜ ᱠᱚ ᱩᱱᱠᱩ ᱠᱚᱫᱚ ᱚᱸᱰᱮ ᱠᱚ ᱪᱮᱯᱮᱡ ᱠᱚ ᱜᱮᱭᱟ ᱪᱮᱯᱮᱡ ᱫᱚ, ᱟᱨ
ᱟᱪᱪᱷᱟ ᱡᱟᱭᱦᱳᱠ, ᱤᱱᱟᱹ ᱛᱟᱭᱚᱢ ᱟᱨ ᱢᱤᱫᱴᱟᱝ ᱠᱩᱠᱞᱤ ᱡᱮ ᱱᱟᱭᱠᱮ ᱤ ᱫᱤ ᱨᱩᱣᱟᱹᱲ ᱚᱠᱛᱚ ᱥᱮ ᱤᱱ ᱤᱭᱟᱹ ᱩᱱ ᱦᱳᱭᱳᱜ ᱩᱱ ᱦᱤᱞᱚᱜ ᱥᱮ ᱩᱱ ᱚᱠᱛᱚ ᱦᱚᱸᱠᱚ ᱩᱰᱩᱝᱚᱜ ᱜᱮᱭᱟ ᱵᱚᱸᱜᱟ ᱵᱩᱨᱩ ᱠᱚ?
ᱚ ᱢᱟᱱᱮ ᱤᱫᱤ ᱚᱠᱛᱚ ᱩᱱ ᱜᱷᱟᱹᱲᱤᱡ ᱫᱚᱻ
ᱚᱲᱟᱜ ᱡᱚᱠᱷᱚᱱ ᱱᱟᱭᱠᱮ ᱡᱟᱦᱮᱨ ᱛᱮᱵᱚᱱ ᱟᱹᱜᱩᱭᱮ ᱠᱟᱱ ᱩᱱ ᱚᱠᱛᱚ ᱨᱮᱱᱟᱜ ᱾
ᱚ ᱦᱚᱸ ᱚ ᱦᱚᱸ ᱾ ᱦᱳᱭ ᱩᱱ ᱜᱟᱲᱤᱡ ᱩᱱ ᱩᱱ ᱚᱠᱛᱚ ᱫᱚ ᱛᱚ ᱩᱰᱩᱝ ᱠᱟᱛᱮᱫ ᱫᱚ ᱩᱰᱩᱝᱚᱜᱼᱟ ᱵᱟᱝ ᱩᱰᱩᱝᱚᱜ ᱜᱮᱭᱟ ᱠᱚ ᱩᱰᱩᱝᱚᱜ ᱾ ᱚᱡᱚᱜ ᱚᱲᱟᱜ ᱚᱠᱛᱮ ᱚᱸᱰᱮ ᱠᱷᱚᱡ ᱵᱚᱞᱮ ᱡᱟᱦᱟᱸ ᱤᱭᱟᱹ ᱠᱷᱚᱡ ᱨᱟᱠᱟᱵ ᱠᱟ ᱠᱟᱛᱮᱫ
ᱟᱪᱪᱷᱟ ᱟᱪᱪᱷᱟ᱾
ᱟᱜᱩᱞᱟᱦᱟ ᱨᱮ ᱟᱜᱩᱞᱟ ᱨᱮ᱾
ᱟᱫᱚ ᱛᱤᱱ ᱵᱟ ᱢᱟ ᱚᱱᱟ ᱱᱟᱥᱮᱱᱟᱜ ᱞᱟᱹᱭ ᱠᱷᱟᱱ ᱱᱟᱯᱟᱭ ᱠᱚᱜ ᱜᱮᱭᱟ᱾
ᱵᱟᱝ ᱟᱸᱡᱚᱢ ᱞᱮᱫᱟ ᱞᱤᱧ᱾
ᱚ ᱞᱟᱹᱭᱫᱤᱧ ᱚᱱᱟ ᱫᱚ ᱢᱟᱱᱮ ᱩᱱᱠᱩ ᱛᱤᱱ ᱜᱷᱟᱹᱲᱤᱡ ᱠᱚ ᱛᱟᱦᱮᱸᱱᱟ ᱠᱚ ᱪᱮᱫ ᱞᱮᱠᱟ ᱩᱱᱠᱩ ᱠᱚ ᱮ ᱪᱮᱫ ᱞᱮᱠᱟ ᱠᱟᱛᱮ ᱯᱮ ᱥᱩᱢᱟᱱ ᱠᱚᱣᱟ, ᱢᱟᱱᱮ ᱵᱤᱫᱟᱹᱭ ᱪᱮᱫ ᱞᱮᱠᱟ ᱠᱟᱛᱮ ᱯᱮ ᱮᱢᱟ ᱠᱚᱣᱟ?
ᱚᱭ᱾
ᱜᱚᱢᱠᱮ ᱟᱸᱡᱚᱢᱚᱜ ᱠᱟ
ᱦᱳᱭ ᱵᱟᱹᱭ ᱫᱚ ᱦᱳᱭ ᱦᱟᱞ ᱦᱟᱞᱠᱟ ᱦᱟᱞᱠᱟ ᱦᱚᱭᱮᱫ ᱠᱟᱱᱛᱮ ᱨᱚᱲ ᱠᱚ ᱵᱩᱡᱷᱟᱹᱜ ᱠᱟᱱᱟ ᱠᱟᱴᱟᱜ ᱠᱟᱴᱟᱜ ᱟᱹᱭᱠᱟᱹᱜ ᱠᱟᱱᱟ᱾
ᱟᱪᱪᱷᱟ᱾
ᱟ ᱜᱚ ᱟ ᱟᱨ ᱟᱯᱮ ᱥᱮᱫ ᱫᱚ ᱚᱱ ᱚᱱᱛᱮ ᱫᱚ ᱪᱮᱫ ᱞᱮᱠᱟ ᱛᱚᱵᱮ ᱚᱱᱟ ᱠᱚᱫᱚ? ᱵᱚᱸᱜᱟ ᱵᱩᱨᱩ ᱵᱟᱠᱷᱨᱟ ᱜᱤ ᱵᱟᱦᱟ ᱠᱚᱫᱚ
ᱦᱮᱸ ᱡᱷᱟᱛᱚ ᱥᱟᱱᱟᱢᱟᱜ ᱜᱮ ᱦᱮᱸᱱᱟᱜ ᱠᱟᱫᱟ ᱵᱟᱝ ᱫᱚ ᱵᱟᱝ ᱟᱫᱚ ᱤᱱᱠᱟᱹ ᱞᱮᱠᱟᱨᱮ ᱚᱱᱟ ᱢᱮᱱᱫᱚ ᱦᱩᱭᱩᱜ ᱠᱟᱱᱟ ᱫᱚᱨᱠᱟᱨ ᱠᱟᱱ ᱜᱮᱭᱟ ᱵᱟᱝ ᱫᱚ ᱵᱟᱝ ᱵᱚᱸᱜᱟ ᱵᱩᱨᱩ᱾ ᱟᱫᱚ ᱟᱞᱮ ᱫᱚ ᱚᱱᱟᱜᱮ ᱪᱮᱫ ᱠᱚ ᱞᱟᱹᱭᱟ ᱢᱤᱫᱵᱟᱨ ᱠᱟᱛᱷᱟ ᱞᱮᱠᱟ ᱛᱮᱫᱚ ᱞᱟᱹᱭᱚᱜᱚᱜᱼᱟ ᱱᱟᱭᱠᱮ ᱤᱫᱤ ᱥᱚᱢᱚᱭ ᱫᱚ ᱟᱞᱮ ᱫᱚ ᱵᱟᱦᱟ ᱨᱮᱫᱚ ᱵᱚᱸᱜᱟ ᱵᱩᱨᱩ ᱵᱟᱝ ᱠᱚ ᱫᱮ ᱥᱮᱴᱮᱨᱚᱜ ᱛᱟᱞᱮ᱾
ᱦᱳᱭ᱾
ᱟᱫᱚ ᱛᱟᱦᱚᱞᱮ ᱪᱮᱫᱟᱜ ᱵᱟᱝᱢᱟ ᱟᱞᱮ ᱫᱚ ᱩᱱ ᱥᱚᱢᱚᱭ ᱫᱚ ᱪᱟᱞᱟᱜ ᱟᱞᱮ ᱤᱭᱟᱹ ᱛᱩᱢᱫᱟᱜ ᱴᱟᱢᱟᱠ ᱟᱫᱚ ᱩᱱ ᱫᱚ ᱵᱟᱝᱞᱮ ᱨᱩᱭ ᱤᱫᱤᱭᱟ ᱴᱷᱤᱠ ᱥᱮ? ᱟᱫᱚ ᱤᱱᱟᱹ ᱞᱮᱠᱟᱨᱮ ᱟᱞᱮ ᱫᱚ ᱩᱱ ᱫᱚ ᱟᱜ ᱥᱮᱨᱮᱧ ᱥᱮᱨᱮᱧ ᱛᱮᱜᱮᱞᱮ ᱪᱟᱞᱟᱜᱼᱟ ᱡᱟᱦᱮᱨ ᱥᱩᱨ ᱛᱮ, ᱮ ᱛᱟᱭᱚᱢ ᱚᱸᱰᱮ ᱜᱮᱞᱮ ᱟᱹᱪᱩᱨ ᱵᱟᱲᱟᱜᱼᱟ ᱦᱮᱸᱥᱮ? ᱤᱧ